ᱦᱳᱭ ᱜᱚᱝᱠᱮ ᱮᱸ ᱟᱸᱡᱚᱢᱚᱜ ᱠᱟᱱ ᱛᱟᱵᱮᱱᱟ ᱨᱚᱲ ᱠᱚ ᱦᱳᱭ ᱥᱮ᱾
ᱦᱩᱸ᱾
ᱱᱟᱯᱟᱭ ᱜᱮ, ᱟᱹᱞᱤᱧᱟᱜ ᱵᱮᱱ ᱟᱸᱡᱚᱢ ᱧᱟᱢ ᱫᱟ ᱛᱚ? ᱦᱳᱭ, ᱛᱟᱷᱟᱞᱮ ᱱᱟᱯᱟᱭ ᱜᱮ ᱢᱮᱱᱟᱜ ᱟᱠᱟᱜ ᱵᱮᱱᱟ ᱛᱚ ᱜᱚᱝᱠᱮ?
ᱦᱮᱸ ᱮᱠᱷᱚᱱ ᱫᱚ ᱱᱟᱯᱟᱭ ᱵᱟᱲᱟ ᱜᱮ᱾
ᱚ ᱟᱨ ᱚᱲᱟᱜ ᱦᱚᱲ ᱠᱚᱨᱮᱱ ᱚᱲᱟᱜ ᱦᱚᱲ
ᱦᱮᱸ ᱚᱲᱟᱜ ᱠᱚᱦᱚᱸ ᱦᱚᱲ ᱠᱚᱫᱚ ᱱᱟᱯᱟᱭ ᱜᱮ ᱢᱮᱱᱟᱜ ᱠᱚᱣᱟ ᱮᱠᱷᱚᱱ ᱫᱚ᱾
ᱚ ᱦᱳᱭ ᱛᱚ ᱱᱟᱯᱟᱭ ᱜᱮᱵᱚᱱ ᱛᱟᱦᱮᱱ ᱢᱟ᱾
ᱟᱹᱞᱤᱧ ᱦᱚᱸ ᱜᱚᱝᱠᱮ ᱮᱸ ᱚᱻ ᱢᱮᱱᱟᱜ ᱠᱟᱜ ᱞᱤᱧᱟᱹ ᱱᱟᱯᱟᱭ ᱵᱟᱲᱟ ᱜᱮ᱾ ᱟᱪᱪᱷᱟ, ᱟᱨ ᱚᱲᱟᱜ ᱦᱚᱲ ᱠᱚᱦᱚᱸ ᱟᱹᱞᱤᱧ ᱨᱮᱱ ᱦᱚᱸ ᱱᱟᱯᱟᱭ ᱜᱮᱭᱟ ᱠᱚ᱾
ᱦᱩᱸ᱾
ᱛᱷᱟᱞᱮ ᱜᱚᱝᱠᱮ ᱟᱯᱮ ᱥᱮᱱ ᱫᱚ ᱦᱟᱸᱜ ᱟᱸ ᱪᱟᱥ ᱠᱟᱹᱢᱤ ᱠᱚᱫᱚ ᱛᱤᱱᱟᱹᱜ ᱴᱟ ᱠᱚ ᱢᱟᱲᱟᱝ ᱤᱫᱤ ᱠᱮᱫ ᱛᱟᱵᱚᱱᱟ?
ᱱᱚᱛᱮ ᱫᱚ ᱫᱟᱜ ᱵᱟᱝ ᱠᱷᱟᱹᱛᱤᱨ ᱪᱟᱥ ᱠᱟᱹᱢᱤ ᱠᱚ ᱟᱹᱭᱨᱤ ᱮᱦᱚᱵᱚᱜᱼᱟ᱾
ᱚᱸ᱾
ᱢᱟᱱᱮ ᱢᱮᱱ ᱜᱟᱱᱚᱜᱼᱟ᱾ ᱦᱟᱸᱜ ᱟᱸ ᱫᱟᱜ ᱵᱟᱹᱱᱩᱜ ᱠᱷᱟᱹᱛᱤᱨ ᱛᱮ ᱠᱟᱹᱢᱤ ᱠᱚᱫᱚ ᱦᱟᱸᱜ ᱚᱱᱟ ᱦᱩᱲᱩ ᱨᱚᱦᱚᱭ ᱠᱚᱫᱚ ᱦᱟᱸᱜ ᱟᱹᱣᱨᱤ ᱠᱚ
ᱮᱛᱚᱦᱚᱵᱟ, ᱚ ᱦᱳᱭ᱾
ᱟᱞᱮ ᱥᱮᱱ ᱦᱚᱸ ᱜᱚᱝᱠᱮ ᱟᱹᱵᱤᱱ ᱪᱮᱫᱞᱮᱠᱟ ᱵᱤᱱ ᱢᱮᱱᱠᱮᱫᱟ ᱚᱱᱠᱟᱜᱮ ᱫᱟᱜ ᱠᱚ ᱵᱟᱝ ᱠᱷᱟᱹᱛᱤᱨ ᱛᱮ ᱦᱟᱸᱜ ᱟᱞᱮ ᱦᱚᱸ ᱨᱚᱦᱚᱭ ᱠᱚᱫᱚ ᱦᱟᱸᱜ ᱵᱟᱞᱮ ᱢᱟᱲᱟᱝ ᱫᱟᱲᱮᱜ ᱠᱟᱱᱟ᱾
ᱦᱩᱸ᱾
ᱛᱟᱦᱞᱮ ᱜᱚᱝᱠᱮ ᱪᱟᱨᱟ ᱠᱚᱫᱚ ᱯᱮ ᱜᱤᱰᱤ ᱵᱟᱲᱟ ᱠᱟᱜᱼᱟ ᱥᱮ ᱵᱟᱝ?
ᱦᱮᱸ ᱪᱟᱨᱟ ᱠᱚᱫᱚ ᱜᱤᱰᱤ ᱵᱟᱲᱟ ᱦᱳᱭ ᱠᱟᱱᱟ᱾
ᱚ ᱟᱯᱷᱚᱨ ᱵᱟᱲᱟᱣ ᱠᱟᱫᱟ ᱯᱮ ᱛᱷᱟᱞᱮ, ᱛᱷᱟᱞᱮ ᱛᱤᱱᱟᱹᱜ ᱜᱟᱱ ᱫᱟᱨᱮᱭᱮᱱ ᱛᱟᱯᱮ ᱢᱟᱱᱮ ᱛᱤᱱᱟᱹᱜ ᱞᱟᱹᱴᱩ ᱫᱟᱲᱮᱭ ᱠᱟᱱᱟ, ᱨᱚᱦᱚᱭ ᱜᱟ ᱨᱚᱦᱚᱭ ᱜᱟᱱ ᱞᱮᱠᱟ ᱫᱟᱲᱮᱭ ᱠᱟᱱᱟ ᱥᱮ ᱵᱟᱝ?
ᱦᱩᱭᱩᱜ ᱠᱟᱱᱟ᱾
ᱟᱞᱮ ᱦᱚᱸ ᱜᱚᱝᱠᱮ ᱚᱝᱠᱟ ᱢᱮᱱ ᱞᱮᱠᱷᱟᱡ ᱫᱚᱞᱮ ᱟᱯᱷᱚᱞ ᱵᱟᱲᱟᱣ ᱠᱟᱫᱟᱞᱮ ᱛᱚ᱾ ᱞᱟᱹᱴᱩᱜ ᱠᱟᱱ ᱛᱟᱞᱮᱭᱟ ᱟᱫᱚ ᱦᱟᱸᱜ ᱚᱝᱠᱟ ᱢᱮᱱ ᱞᱮᱠᱷᱟᱡ ᱟᱞᱮ ᱫᱚ ᱵᱤᱫ ᱴᱚᱴᱷᱟ ᱠᱟᱱᱟᱞᱮ ᱛᱚ ᱟᱫᱚ ᱦᱟᱸᱜ ᱚᱜᱠᱟ ᱞᱮᱠᱟ ᱛᱮᱫᱚ ᱦᱟᱸᱜ ᱵᱩᱨᱩ ᱫᱷᱟᱨᱮ ᱨᱮ ᱡᱟᱦᱟᱸ ᱡᱷᱟᱨᱱᱟ ᱠᱚ ᱦᱩᱭᱩᱜᱼᱟ ᱟᱫᱚ ᱦᱟᱸᱜ ᱚᱱᱟ ᱡᱷᱟᱨᱱᱟ ᱛᱮᱜᱮ ᱟᱞᱮ ᱫᱚ ᱫᱟᱜ ᱞᱮ ᱧᱟᱢ ᱟᱛᱚ ᱦᱟᱸᱜ ᱚᱱᱟ ᱫᱟᱜ ᱛᱮᱜᱮ ᱟᱞᱮ ᱫᱚᱞᱮ ᱨᱚᱦᱚᱭ ᱠᱚᱫᱚᱞᱮ ᱮᱛᱚᱦᱚᱵᱟ ᱦᱳᱭ ᱥᱮ᱾
ᱦᱩᱸ ᱦᱩᱸ᱾
ᱩᱸ ᱛᱟᱞᱦᱮ ᱜᱚᱝᱠᱮ ᱟᱵᱤᱱ ᱫᱚ ᱴᱟᱺᱰᱤ ᱫᱤᱥᱚᱢ ᱥᱮ ᱚᱠᱟᱞᱮ ᱠᱟ ᱵᱩᱨᱩ ᱫᱤᱥᱚᱢ ᱠᱟᱱ ᱛᱟᱵᱤᱱᱟ?
ᱵᱟᱝ ᱟᱞᱤᱧ ᱫᱚ ᱴᱟᱺᱰᱤ ᱫᱤᱥᱚᱢ ᱜᱮ᱾
ᱚ ᱟᱪᱪᱷᱟ, ᱛᱷᱟᱞᱮ ᱜᱚᱝᱠᱮ ᱟᱯᱮ ᱥᱮᱱ ᱫᱚ ᱫᱟᱜ ᱠᱚᱨᱮᱱᱟᱜ ᱮᱸᱴᱠᱮᱴᱚᱬᱮ ᱠᱚᱫᱚ ᱵᱟᱹᱱᱩᱜ ᱠᱟᱜᱼᱟ᱾ ᱛᱟᱦᱚᱞᱮ?
ᱮᱸ ᱦᱮᱸᱜ ᱫᱟᱜ ᱠᱚᱨᱮᱱᱟᱜ ᱚᱱᱠᱟ ᱮᱴᱠᱮᱴᱚᱬᱮ ᱫᱚ ᱵᱟᱹᱱᱩᱜ ᱠᱟᱜ ᱜᱮᱭᱟ᱾
ᱚᱻ ᱛᱟᱦᱚᱞᱮ ᱜᱚᱝᱠᱮ ᱨᱚᱦᱚᱭ ᱠᱚᱫᱚ ᱪᱤᱠᱟᱹ ᱞᱮᱠᱟᱛᱮ ᱯᱮ ᱛᱟᱭᱚᱢ ᱜᱚᱫ ᱮᱱᱟ?
ᱱᱚᱛᱮ ᱟᱨᱠᱤ ᱫᱟᱜ ᱡᱟᱹᱲᱤ ᱟᱹᱣᱨᱤ ᱦᱩᱭᱩᱜᱼᱟ᱾ ᱱᱚᱜᱼᱚᱭ ᱫᱟᱜ ᱡᱟᱹᱲᱤ ᱦᱩᱭᱩᱜ ᱠᱟᱱᱟ ᱟᱨᱠᱤ ᱠᱚᱢ ᱠᱚᱢ ᱚᱝᱠᱟ ᱵᱟᱹᱫᱽ ᱠᱚᱨᱮ ᱵᱷᱟᱜᱤ ᱴᱷᱤᱠ ᱵᱟᱝ ᱞᱟᱜᱟᱣ ᱠᱟᱱᱟ᱾
ᱚ ᱟᱫᱚ ᱜᱚᱢᱠᱮ ᱚᱱᱠᱟ ᱢᱤᱱᱤ ᱠᱚ ᱵᱟᱹᱱᱩᱜ ᱠᱟᱜ ᱛᱟᱯᱮᱭᱟ᱾
ᱟᱫᱚ ᱢᱤᱱᱤ ᱠᱚᱫᱚ ᱢᱮᱱᱟᱜ ᱠᱟᱫ ᱜᱮᱭᱟ, ᱟᱫᱚ ᱠᱤᱪᱷᱩ ᱦᱚᱲ ᱫᱚ ᱚᱜᱠᱟ ᱢᱤᱱᱤ ᱛᱮᱠᱚ ᱨᱚᱦᱚᱭᱮᱫᱟ ᱟᱨ ᱠᱤᱪᱷᱩ ᱦᱚᱲ ᱫᱚ ᱵᱟᱠᱚ ᱨᱚᱦᱚᱭ ᱫᱟ ᱟᱨᱠᱤ ᱚᱝᱠᱟ ᱞᱟᱹᱭ ᱫᱟᱠᱚ ᱦᱟᱯᱮ ᱫᱟᱜ ᱡᱟᱹᱲᱤ ᱦᱩᱭᱩᱜᱼᱟ᱾ ᱟᱫᱚ ᱚᱝᱠᱟ ᱟᱨᱠᱤ ᱵᱟᱠᱚ ᱠᱷᱚᱨᱪᱟ ᱞᱟᱹᱜᱤᱛᱚᱜ ᱠᱟᱱᱟ᱾
ᱦᱚᱭ ᱛᱚ᱾ ᱟᱫᱚ ᱜᱚᱝᱠᱮ ᱞᱤᱧ ᱢᱮᱱᱫᱟ ᱡᱮ ᱱᱦᱜᱚᱭ ᱛᱚ ᱟᱥᱟᱲ ᱵᱚᱸᱜᱟ ᱦᱚᱸ ᱫᱤᱱ ᱠᱚᱦᱚᱸ ᱪᱟᱵᱟᱭ ᱦᱤᱡᱩᱜ ᱠᱟᱱ ᱛᱟᱵᱚᱱᱟ ᱚᱱᱟ ᱵᱚᱸᱜᱟ
ᱛᱟᱦᱚᱞᱮ ᱦᱟᱸᱜ ᱟᱫᱚ ᱟᱫᱚ ᱦᱟᱸᱜ ᱡᱟᱹᱲᱤᱭ ᱟᱵᱚᱱᱟᱭ ᱥᱮ ᱵᱟᱝ ᱦᱟᱸᱜ ᱚᱱᱟ ᱦᱚᱸ ᱟᱫᱚ ᱦᱟᱸᱜ ᱪᱤᱠᱟ ᱞᱮᱠᱟ ᱛᱮᱵᱚᱱ ᱢᱮᱱ ᱫᱟᱲᱮᱜ-ᱟ ᱟᱫᱚ ᱦᱟᱸᱜ ᱱᱤᱛᱟᱹᱜ ᱢᱤᱱᱤ ᱠᱚ ᱢᱮᱱᱟᱜ ᱠᱟᱜ ᱛᱟᱯᱮᱭᱟ ᱛᱚ ᱛᱚᱠᱷᱚᱱ ᱛᱟᱞᱦᱮ ᱜᱚᱢᱠᱮ ᱫᱟᱜ ᱠᱚᱫᱚ ᱵᱟᱯᱮ ᱤᱭᱟᱹᱭᱟ
ᱟᱫᱚ ᱟᱞᱮ ᱢᱟᱛᱚ ᱚᱝᱠᱟ ᱢᱤᱱᱤ ᱛᱮᱫᱚᱞᱮ ᱨᱚᱦᱚᱭ ᱮᱫᱟ ᱟᱨ ᱠᱤᱪᱷᱩ ᱦᱚᱲ ᱫᱚ ᱚᱝᱠᱟ ᱵᱟᱠᱚ ᱨᱚᱦᱚᱭ ᱞᱟᱹᱜᱤᱫᱚᱜ ᱠᱟᱱᱟ᱾
ᱟᱫᱚ ᱠᱚ ᱢᱮᱱ ᱫᱟ ᱦᱟᱸᱜ ᱡᱮ ᱦᱟᱯᱳᱭ ᱱᱟᱦᱟᱸᱜ ᱫᱟᱜ ᱜᱮᱛᱚ ᱫᱟᱜ ᱟᱞᱮᱭᱟᱭ ᱦᱟᱸᱜ᱾ ᱚᱱᱟ ᱠᱷᱟᱹᱛᱤᱨ ᱛᱮ ᱦᱟᱸᱜ ᱦᱳᱭᱛᱳ ᱵᱟᱠᱚ ᱨᱚᱦᱚᱭ ᱫᱟᱲᱮᱭᱟᱜ ᱠᱟᱱᱟ᱾
ᱦᱩᱸ᱾
ᱦᱮᱸ᱾ ᱛᱟᱦᱚᱞᱮ ᱜᱚᱝᱠᱮ ᱚᱝᱠᱟ ᱢᱮᱱ ᱞᱮᱠᱷᱟᱡ ᱫᱚ ᱜᱚᱝᱠᱮ ᱦᱩᱲᱩ ᱠᱚᱫᱚ ᱛᱤᱱ ᱵᱟᱨ ᱯᱮ ᱪᱟᱥ ᱜᱮᱛᱮ?
ᱦᱩᱲᱩ ᱠᱚᱫᱚ ᱵᱟᱨ ᱫᱷᱟᱣ ᱜᱮ ᱪᱟᱥ ᱦᱩᱭᱩᱜ ᱜᱮᱭᱟ ᱵᱚᱪᱷᱚᱨ ᱨᱮ᱾
ᱛᱟᱦᱮ ᱜᱚᱝᱠᱮ ᱚᱱᱠᱟ ᱢᱮᱱ ᱞᱮᱠᱷᱟᱡ ᱫᱚ ᱦᱩᱲᱩ ᱵᱟᱫ ᱠᱟᱛᱮᱜ ᱟᱨᱚ ᱪᱮᱜ ᱠᱚᱦᱚᱸ ᱯᱮ ᱨᱚᱦᱚᱭ ᱜᱮᱭᱟ?
ᱦᱩᱲᱩ ᱵᱟᱫ ᱠᱟᱛᱮᱜ ᱟᱦᱟᱜ ᱟᱹᱞᱩ ᱠᱚ, ᱛᱤᱞ ᱠᱚ, ᱵᱟᱫᱟᱢ ᱠᱚ
ᱚ ᱟᱨ᱾
ᱟᱨ ᱥᱚᱵᱡᱤ ᱠᱚᱛᱚ ᱢᱮᱱᱟᱜ ᱟᱠᱟᱫ ᱜᱮᱭᱟ᱾
ᱚ ᱦᱚᱸ ᱦᱳᱭ᱾ ᱛᱟᱦᱚᱞᱮ ᱜᱚᱝᱠᱮ ᱚᱱᱠᱟ ᱠᱚᱢ ᱫᱷᱟᱨᱟ ᱜᱮᱥᱮ ᱪᱮᱜ ᱞᱮᱠᱟ ᱡᱟᱹᱥᱛᱤ ᱧᱚᱜ ᱜᱮ?
ᱚᱱᱟ ᱠᱚ ᱡᱟᱥᱛᱤ ᱫᱷᱟᱨᱟ ᱜᱮᱠᱚ ᱨᱚᱦᱚᱭ ᱜᱮᱭᱟ ᱠᱚ ᱱᱚᱛᱮ᱾
ᱦᱩᱸ᱾ ᱦᱳᱭᱛᱚ ᱚᱱᱠᱟ ᱢᱟᱱᱮ ᱡᱟᱹᱥᱛᱤ ᱧᱚᱜ ᱞᱮᱠᱟ ᱜᱮ ᱵᱟᱝ ᱥᱮ? ᱟᱠᱷᱨᱤᱧ ᱞᱮᱠᱟ ᱜᱮ᱾
ᱦᱳᱭ ᱦᱳᱭ᱾
ᱦᱩᱸ᱾ ᱛᱟᱯᱚᱨ ᱜᱚᱢᱠᱮ ᱚᱱᱠᱟ ᱢᱮᱱ ᱞᱮᱠᱷᱟᱡ ᱤᱭᱟᱹ ᱥᱚᱵᱡᱤ ᱠᱚᱫᱚ ᱦᱟᱸᱜ ᱯᱮ ᱨᱚᱦᱚᱭ ᱵᱟᱲᱟ ᱜᱮᱭᱟ ᱥᱮ ᱵᱟᱝ?
ᱦᱮᱸ ᱨᱚᱦᱚᱭ ᱵᱟᱲᱟᱭ ᱜᱮᱭᱟᱞᱮ᱾
ᱛᱚ ᱚᱲᱟᱜ ᱡᱚᱢ ᱞᱮᱠᱟ ᱜᱮᱥᱮ ᱚᱱᱟ ᱦᱚᱸ ᱡᱟᱹᱥᱛᱤ ᱧᱚᱜ ᱜᱮᱯᱮ ᱨᱚᱦᱚᱭ ᱜᱮᱭᱟ?
ᱚᱱᱟ ᱦᱚᱸ ᱡᱟᱹᱥᱛᱤ ᱧᱚᱜ ᱜᱮᱠᱚ ᱨᱚᱦᱚᱭ ᱜᱮᱭᱟ ᱠᱚ ᱠᱤᱪᱷᱩ ᱦᱚᱲ ᱫᱚ ᱟᱨ ᱠᱤᱪᱷᱩ ᱦᱚᱲ ᱫᱚ ᱚᱲᱟᱜ ᱡᱚᱢ ᱞᱮᱠᱟ᱾
ᱚ᱾ ᱛᱟᱦᱚᱞᱮ ᱜᱚᱝᱠᱮ ᱟᱯᱮ ᱚᱱᱟ ᱠᱚᱨᱮ ᱫᱚ ᱡᱚᱱᱰᱨᱟ ᱠᱚᱠᱚ ᱨᱚᱦᱚᱭ ᱵᱟᱲᱟᱭ ᱜᱮᱭᱟ ᱥᱮ ᱵᱟᱝ?
ᱡᱚᱱᱰᱨᱟ ᱠᱚᱫᱚ ᱠᱷᱩᱵ ᱠᱚᱢ ᱠᱚ ᱨᱚᱦᱚᱭ ᱜᱮᱭᱟ ᱱᱚᱛᱮ ᱫᱚ᱾
ᱚ᱾
ᱟᱨ ᱟᱯᱮᱥᱮᱫ ᱫᱚ ᱪᱮᱫ ᱞᱮᱠᱟ?
ᱟᱞᱮ ᱥᱮᱱ ᱦᱚᱸ ᱜᱚᱝᱠᱮ ᱚᱱᱠᱟ ᱵᱤᱱ ᱢᱮᱱ ᱞᱮᱠᱷᱟᱡ ᱫᱚ ᱦᱟᱸᱜ ᱟᱞᱮ ᱥᱮᱱ ᱫᱚ ᱦᱟᱸᱜ ᱥᱚᱵᱡᱤ ᱠᱚᱫᱚ ᱦᱟᱸᱜ ᱟᱭᱢᱟ ᱜᱟᱱ ᱞᱮᱠᱟᱱᱟᱜ ᱜᱮᱠᱚ ᱨᱚᱦᱚᱭ ᱜᱮᱭᱟ ᱦᱳᱭᱥᱮ᱾ ᱟᱫᱚ ᱦᱟᱸᱜ ᱚᱱᱠᱟ ᱞᱮᱠᱟ ᱛᱮᱫᱚ ᱟᱞᱮ ᱥᱮᱫ ᱫᱚ ᱢᱤᱱᱤ ᱠᱚᱫᱚ ᱵᱟᱹᱱᱩᱜ ᱠᱟᱜᱟ ᱛᱚ ᱟᱫᱚ ᱦᱟᱸᱜ ᱢᱮᱱ ᱞᱮᱠᱷᱟᱡ ᱫᱚ ᱚᱱᱟ ᱮ ᱵᱟᱸᱫᱷ ᱠᱚ ᱢᱮᱱᱟᱜ ᱟᱠᱟᱫ ᱛᱟᱞᱮᱭᱟ᱾
ᱦᱩᱸ᱾
ᱚᱱᱟ ᱵᱟᱸᱫᱷ ᱫᱟᱜ ᱛᱮᱜᱮ ᱦᱟᱸᱜ ᱟᱞᱮ ᱫᱚ ᱚᱱᱟ ᱥᱚᱵᱡᱤ ᱠᱚᱫᱚᱞᱮ ᱪᱟᱥ ᱵᱟᱲᱟᱭᱟ ᱦᱳᱭ᱾ ᱚᱱᱟ ᱵᱟᱹᱫᱽ ᱠᱚᱨᱮ ᱫᱚ᱾ ᱟᱫᱚ ᱦᱟᱸᱜ ᱚᱲᱟᱜ ᱵᱟᱲᱜᱮ ᱠᱚᱨᱮ ᱫᱚ ᱦᱟᱸᱜ ᱱᱚᱜᱚ ᱱᱚᱝᱠᱟ ᱧᱮᱞᱚ ᱜᱚᱜᱟ ᱡᱮ ᱡᱚᱱᱰᱨᱟ ᱠᱚᱨᱮ ᱫᱚ ᱚᱝᱠᱟ ᱫᱟᱜ ᱛᱚ ᱵᱟᱭ ᱞᱟᱜᱟᱜᱼᱟ ᱥᱮ᱾
ᱟᱫᱚ ᱦᱟᱸᱜ ᱚᱱᱟ ᱥᱮᱨᱢᱟ ᱫᱟᱜ ᱢᱤᱫ ᱫᱷᱟᱣ ᱡᱟᱹᱲᱤᱭᱟᱜ ᱞᱮᱭᱟ, ᱚᱱᱟ ᱫᱟᱜ ᱛᱮᱜᱮ ᱦᱟᱸᱜ ᱟᱫᱚ ᱦᱟᱸᱜ ᱜᱚᱰᱟ ᱠᱚᱫᱚᱞᱮ ᱨᱚᱦᱚᱭ ᱵᱟᱲᱟ ᱞᱮᱫᱟ, ᱟᱫᱚ ᱦᱟᱸᱜ ᱫᱟᱨᱮ ᱫᱚ ᱫᱟᱨᱮ ᱧᱚᱜ ᱠᱟᱱᱟ ᱟᱫᱚ ᱦᱟᱸᱜ ᱞᱮ ᱯᱩ ᱵᱟᱲᱟ ᱠᱟᱜ ᱛᱮ ᱟᱫᱚ
ᱠᱟᱹᱴᱤᱡ ᱦᱟᱸᱜ ᱚᱱᱟ ᱵᱟᱦᱟ ᱠᱚ ᱦᱩᱭᱩᱜ ᱠᱟᱱᱟ ᱦᱳᱭ ᱥᱮ᱾
ᱦᱩᱸ᱾
ᱟᱨ ᱱᱚᱝᱠᱟᱢ ᱢᱮᱱᱞᱠᱷᱟᱡ ᱟᱲᱟᱜ ᱥᱟᱠᱟᱢ ᱠᱚᱫᱚ ᱦᱟᱸᱜ ᱚᱝᱠᱟ ᱤᱭᱟᱹ ᱠᱚ ᱡᱮᱢᱚᱱ ᱠᱩᱸᱫᱽᱨᱤ ᱠᱚ ᱦᱚᱛᱚᱫ ᱠᱚ ᱠᱚᱰᱷᱟ ᱠᱚ ᱚᱱᱟ ᱠᱚᱫᱚ ᱦᱟᱸᱜ ᱚᱲᱟᱜ ᱠᱚᱨᱮ ᱜᱮ ᱦᱟᱸᱜ ᱚᱱᱠᱟ ᱞᱮ ᱤᱭᱟᱹ ᱠᱟᱜᱼᱟ ᱡᱷᱟᱱᱴᱤ ᱠᱟᱜᱼᱟ, ᱡᱷᱟᱱᱴᱤ ᱪᱮᱛᱟᱱ ᱨᱮᱜᱮ ᱞᱮ ᱟᱠᱟᱸᱣ ᱵᱟᱲᱟ ᱠᱟᱜᱼᱟ᱾
ᱚ᱾
ᱚ᱾
ᱛᱚ ᱚᱱᱛᱮ ᱫᱚ ᱚᱱᱠᱟ ᱟᱹᱞᱩ ᱠᱚ ᱚᱱᱟ ᱠᱚ ᱪᱟᱥ ᱵᱟᱝ ᱦᱩᱭᱩᱜ ᱜᱮᱭᱟ?
ᱵᱟᱝ ᱜᱚᱝᱠᱮ, ᱱᱚᱛᱮ ᱫᱚ ᱦᱟᱸᱜ ᱟᱞᱩ ᱢᱮᱱ ᱞᱮᱠᱷᱟᱡ ᱫᱚ ᱮᱠᱟᱞ ᱜᱮ ᱵᱟᱝ ᱦᱩᱭᱩᱜ ᱛᱟᱞᱮ ᱜᱮᱭᱟ᱾ ᱟᱫᱚ ᱦᱟᱸᱜ ᱜᱚᱝᱠᱮ ᱚᱱᱠᱟ ᱢᱮᱱ ᱞᱮᱠᱷᱟᱡ ᱫᱚ, ᱦᱟᱱᱮ ᱢᱩᱡ ᱫᱚᱢᱮ ᱠᱚ ᱞᱟᱜᱟᱜ ᱜᱮᱭᱟ ᱦᱳᱭ᱾
ᱦᱮᱸ, ᱟᱫᱚ ᱢᱩᱡ ᱜᱮᱠᱚ ᱤᱭᱟᱹ ᱜᱚᱜ ᱠᱟᱜᱼᱟ ᱚᱱᱟ
ᱟᱨ ᱛᱟᱦᱚᱞᱮ ᱟᱯᱮᱥᱮ ᱟᱨ ᱛᱟᱦᱚᱞᱮ ᱟᱯᱮ ᱥᱮᱫ ᱯᱩᱴᱠᱟᱹ ᱯᱩᱴᱠᱟᱹ ᱠᱚ ᱠᱚ ᱦᱩᱭᱩᱜ ᱠᱟᱱᱟ ᱥᱮ ᱵᱟᱝ?
ᱦᱳᱭ ᱜᱚᱝᱠᱮ, ᱚᱱᱠᱟ ᱟᱫᱚ ᱦᱟᱸᱜ ᱫᱟᱜ ᱡᱟᱹᱲᱤ ᱞᱮᱠᱟᱡ ᱦᱟᱸᱜ ᱡᱟᱹᱥᱛᱤ ᱧᱚᱜ ᱠᱚ ᱦᱩᱭᱩᱜ ᱠᱟᱱ ᱛᱟᱦᱮᱱᱟ ᱟᱫᱚ ᱦᱟᱸᱜ ᱱᱤᱛᱟᱹᱜ ᱫᱷᱟᱹᱵᱤᱡ ᱛᱮᱫᱚ ᱦᱟᱸᱜ ᱚᱝᱠᱟ ᱠᱚᱫᱚ ᱠᱚ ᱧᱮᱞᱚᱜ ᱵᱟᱲᱟᱜ ᱠᱟᱱ ᱛᱟᱦᱮᱱᱟ ᱟᱫᱚ ᱦᱟᱸᱜ ᱱᱤ ᱛᱮᱦᱮᱧ ᱜᱟᱯᱟ ᱫᱚ ᱦᱟᱸᱜ ᱟᱹᱣᱨᱤ ᱠᱚ ᱧᱮᱞ ᱵᱟᱲᱟᱜᱼᱟ᱾ ᱦᱳᱭ ᱥᱮ, ᱟᱫᱚ ᱦᱟᱸᱜ ᱚᱱᱟ ᱫᱚ ᱦᱟᱸᱜ ᱪᱮᱫ ᱞᱮᱠᱟ ᱞᱤᱧ ᱢᱮᱱᱟ ᱚᱱᱮ ᱫᱟᱜ ᱫᱚᱢᱮ ᱡᱟᱹᱲᱤᱭᱟ ᱵᱚᱱ ᱠᱷᱟᱡ ᱫᱚ ᱛᱚᱵᱮ ᱟᱹᱱᱤᱡ ᱯᱷᱩᱴᱠᱟᱹ ᱠᱚᱫᱚ ᱠᱚ ᱦᱩᱭᱩᱜᱼᱟ᱾
ᱟᱨ ᱩᱫ ᱫᱚᱠᱚ ᱦᱩᱭᱩᱜᱼᱟ᱾ ᱟᱫᱚ ᱵᱟᱭ ᱡᱟᱲᱤ ᱭᱟᱵᱚᱱ ᱠᱷᱟᱱ ᱫᱚ ᱦᱟᱸᱜ ᱚᱱᱟ ᱠᱚᱫᱚ ᱧᱟᱯᱟᱢ ᱦᱚᱸ ᱢᱩ ᱤᱭᱟᱹ ᱧᱚᱜ ᱜᱮᱛᱟ ᱵᱚᱱᱟ᱾
ᱠᱦᱴᱷᱤᱱ ᱫᱷᱟᱨᱟ ᱧᱚᱜ ᱜᱮᱛᱟ ᱵᱚᱱᱟ᱾
ᱛᱟᱦᱚᱞᱮ ᱡᱚᱢ ᱵᱟᱲᱟ ᱠᱚᱫᱚ ᱦᱳᱭ ᱠᱟᱱᱟ ᱥᱮ ᱵᱟᱝ?
ᱦᱳᱭ ᱜᱚᱝᱠᱮ ᱟᱹᱞᱤᱧ ᱫᱚ ᱦᱟᱸᱜ ᱡᱚᱢ ᱵᱟᱲᱟ ᱠᱟᱛᱮᱫ ᱜᱤᱞᱤᱧ ᱠᱟᱹᱴᱤᱡ ᱞᱤᱧ ᱡᱤᱨᱟᱹ ᱧᱚᱜ ᱟᱠᱟᱱᱟ ᱦᱳᱭ ᱥᱮ᱾ ᱟᱫᱚ ᱟᱹᱞᱤᱧ ᱦᱚᱸ ᱱᱚᱜᱼᱚ ᱱᱚᱝᱠᱟ ᱠᱷᱮᱛ ᱥᱮᱜ ᱞᱤᱧ ᱪᱟᱞᱟᱣ ᱵᱟᱲᱟ ᱞᱮᱱ ᱛᱟᱦᱮᱱᱟ ᱟᱫᱚ ᱦᱟᱸᱜ ᱚᱱᱛᱮ ᱠᱷᱚᱱᱟᱜ ᱜᱮ ᱟᱲᱮ ᱠᱚ ᱞᱟᱜ ᱵᱟᱲᱟ ᱠᱟᱛᱮᱫ ᱞᱤᱧ ᱠᱟᱹᱡ ᱞᱤᱧ ᱡᱤᱨᱟᱹᱣ ᱵᱟᱲᱟ ᱧᱚᱜ ᱠᱟᱱᱟ᱾ ᱛᱟᱦᱚᱞᱮ ᱜᱚᱝᱠᱮ ᱟᱯᱮ ᱥᱮ ᱥᱮᱱ ᱫᱚ ᱚᱱᱠᱟ ᱢᱮᱱ ᱞᱮᱠᱷᱟᱡ ᱫᱚ ᱜᱚᱝᱠᱮ ᱟᱹᱵᱤᱱ ᱫᱚ ᱪᱮᱜ ᱪᱤᱠᱟᱹᱭ ᱜᱮᱭᱟ ᱛᱮᱵᱤᱱ? ᱚᱞᱚᱜ ᱜᱮᱭᱟᱵᱤᱱ ᱥᱮ ᱪᱤᱠᱟᱹᱭ ᱜᱮᱭᱟᱵᱤᱱ?
ᱦᱮᱸ ᱚᱞᱚᱜ ᱜᱮᱭᱟ ᱞᱤᱧ ᱮᱠᱷᱚᱱ ᱫᱚ ᱾
ᱚ ᱦᱳᱭ᱾
ᱟ ᱱᱤᱛᱩᱱᱟ ᱟᱥᱲᱟ ᱠᱚ ᱥᱮ ᱵᱤᱫᱫ ᱜᱴ ᱥᱮ ᱢᱟᱨᱟᱢ ᱵᱤᱫᱽᱫᱟ ᱜᱟᱲ ᱨᱮ ᱵᱤᱱ ᱚᱞᱚᱜᱼᱟ?
ᱵᱤᱫᱽᱫᱟᱹ ᱜᱟᱲ ᱨᱮ ᱾
ᱚᱻ ᱜᱚᱝᱠᱮ ᱟᱵᱚᱣᱟᱜ ᱟᱭᱳ ᱟᱲᱟᱝ ᱯᱟᱹᱨᱥᱤ ᱛᱮᱥᱮ ᱪᱮᱫ ᱞᱮᱠᱟ ᱱᱚᱝᱠᱟ ᱵᱟᱝᱞᱟ ᱤᱭᱟᱹ ᱛᱮᱵᱤᱱ ᱚᱞᱚᱜ ᱠᱟᱱᱟ?
ᱵᱟᱝ ᱵᱟᱝᱞᱟ ᱢᱤᱰᱤᱭᱟᱢ ᱛᱮᱜᱮ ᱾
ᱚᱻ ᱛᱟᱦᱚᱞᱮ ᱜᱚᱝᱠᱮ ᱟᱯᱮ ᱚᱱᱟ ᱠᱚᱨᱮ ᱚᱱᱟ ᱤᱭᱟᱹ ᱠᱚᱫᱚ ᱵᱟᱝ ᱥᱮᱞᱮᱫ ᱠᱟᱱᱟ ᱚᱱᱟ ᱚᱞ ᱪᱤᱠᱤ? ᱤᱭᱟᱹ ᱠᱚᱫᱚ᱾
ᱦᱮᱸ ᱥᱮᱞᱮᱫ ᱠᱟᱱᱟ ᱟᱫᱚ ᱟᱹᱞᱤᱧ ᱫᱚ ᱦᱟᱱᱮ ᱠᱟᱹᱴᱤᱡ ᱠᱷᱚᱱᱟᱜ ᱵᱮᱝᱜᱚᱞᱤ ᱢᱤᱰᱤᱭᱟᱢ ᱛᱮᱞᱤᱧ ᱯᱟᱲᱟᱣ ᱠᱟᱱᱟ ᱥᱮ ᱾
ᱚ ᱦᱳᱭ
ᱟᱫᱚ ᱚᱱᱠᱟ ᱢᱮᱱᱞᱠᱷᱟ ᱤᱛᱩᱱ ᱟᱥᱲᱟ ᱠᱚᱨᱮ ᱵᱟᱝ ᱛᱟᱦᱮᱸ ᱞᱮᱱᱛᱮ ᱚᱱᱟ ᱤᱭᱟᱹ ᱟᱭᱳ ᱟᱲᱟᱝ ᱯᱟᱹᱨᱥᱤ ᱜᱫᱚ ᱥᱟᱞᱮᱫ᱾
ᱛᱚᱠᱷᱚᱱ ᱫᱚ ᱚᱱᱠᱟ ᱫᱚ ᱵᱟᱝ ᱛᱟᱦᱮᱸ ᱠᱟᱱᱟ, ᱱᱚᱜᱼᱚᱭ ᱳᱭ ᱪᱷᱚ ᱵᱚᱪᱷᱚᱨ ᱦᱩᱭᱩᱜ ᱠᱟᱱᱟ ᱱᱚᱜᱚᱭ ᱦᱩᱭ ᱠᱟᱱᱟ ᱟᱨᱠᱤ ᱾
ᱟᱪᱪᱷᱟ ᱟᱪᱪᱷᱟ᱾ ᱦᱳᱭ ᱛᱚ᱾
ᱟᱯᱮᱥᱮᱫ ᱫᱚ ᱢᱮᱱᱟᱜ ᱟᱠᱫᱜᱮᱭᱟ, ᱟᱯᱮ ᱥᱮᱫ ᱫᱚ ᱢᱮᱱᱟᱜ ᱟᱠᱟᱫ ᱜᱮᱭᱟ?
ᱦᱳᱭ ᱜᱚᱝᱠᱮ ᱟᱞᱮ ᱥᱮᱱ ᱫᱚ ᱦᱟᱸᱜ ᱚᱱᱟ ᱫᱚ ᱟᱭᱢᱟ ᱫᱤᱱ ᱠᱷᱚᱱᱟᱜ ᱜᱮ ᱥᱮᱞᱮᱫ ᱢᱮᱱᱟᱜ ᱟᱠᱟᱟᱜ ᱦ ᱾
ᱚ
ᱛᱟᱦᱚᱞᱮ ᱜᱚᱝᱠᱮ ᱟᱯᱮ ᱚᱱᱛᱮ ᱫᱚ ᱯᱚᱨᱚᱵᱽ ᱠᱚᱫᱚ ᱪᱮᱫ ᱯᱚᱨᱚᱵᱽ ᱠᱚᱯᱮ ᱢᱟᱱᱟᱣ ᱜᱮᱭᱟ ᱟᱯᱮ ᱚᱱᱛᱮᱱᱟᱜ?
ᱵᱟᱞᱛᱮ ᱪᱮᱫ ᱯᱚᱨᱚᱵ ᱠᱚᱵᱤᱱ ᱞᱟᱹᱭ ᱦᱚᱪᱚᱭᱟ?
ᱦᱚᱸ ᱚᱱᱟ ᱡᱟᱦᱟᱸ ᱵᱟᱦᱟ ᱥᱚᱦᱚᱨᱟᱭ ᱟᱵᱚᱣᱟᱜ ᱥᱟᱱᱛᱟᱲᱤ ᱤᱭᱟᱹ ᱨᱮᱱᱟᱜ ᱟᱹᱨᱤᱪᱟᱹᱞᱤ ᱠᱚ ᱢᱮᱱᱟᱜ᱾ ᱟᱛᱚ ᱚᱱᱟ ᱯᱚᱨᱚᱵᱽ ᱠᱚᱫᱚ
ᱦᱮᱸ ᱦᱩᱭ ᱵᱟᱲᱟ ᱜᱮᱭᱟ ᱵᱟᱦᱟ ᱵᱟᱲᱟᱜ ᱜᱮᱭᱟ ᱥᱚᱨᱚᱦᱟᱭ ᱠᱚ ᱦᱩᱭ ᱵᱟᱲᱟᱜ ᱜᱮᱭᱟ᱾ ᱛᱟᱨᱯᱚᱨ ᱢᱟᱜ ᱢᱚᱬᱮ ᱠᱚᱦᱚᱸ ᱾
ᱦᱳᱭᱛᱚ᱾ ᱛᱟᱦᱚᱞᱮ ᱜᱚᱝᱠᱮ ᱥᱟᱱᱟᱢᱟᱜ ᱜᱮᱯᱮ ᱟᱯᱮ ᱦᱚᱸᱯᱮ ᱢᱟᱱᱟᱣ ᱜᱮᱭᱟ ᱵᱟᱝ?
ᱦᱮᱸ ᱦᱩᱸ ᱥᱟᱱᱟ ᱢᱟᱜ ᱜᱮ᱾
ᱛ ᱜᱚᱝᱠᱮ ᱚᱱᱟ ᱠᱟᱨᱟᱢ ᱠᱚᱫᱚ ᱦᱩᱭᱩᱜ ᱜᱮᱭᱟ ᱥᱮ ᱵᱟᱝ ᱟᱯᱮ ᱥᱮᱱ?
ᱠᱟᱨᱟᱢ ᱠᱚᱫᱚ ᱠᱷᱩᱵ ᱮᱠᱴᱟ ᱱᱚᱛᱮ ᱫᱚ ᱵᱟᱝ ᱦᱩᱭᱩᱜ ᱜᱮᱭᱟ ᱥᱟᱭᱤᱰ
ᱚᱻ ᱛᱟᱦᱚᱞᱮ ᱜᱚᱝᱠᱮ ᱟᱵᱤᱱ ᱫᱚ ᱚᱱᱠᱟ ᱵᱚᱱ ᱢᱮᱱ ᱞᱮᱠᱷᱷᱟ ᱤᱭᱟᱹ ᱠᱚᱨᱮ ᱫᱚ ᱦᱟᱸᱜ ᱚᱱᱟ ᱡᱟᱦᱟᱸ ᱵᱚᱱ ᱢᱮᱛᱟᱜ ᱠᱟᱱᱟ ᱚᱱᱟ ᱫᱟᱸᱥᱟᱭ ᱵᱚᱸᱜᱟ ᱫᱟᱸᱥᱟᱭ ᱫᱚ ᱩᱱᱠᱩᱵᱤᱱ ᱪᱟᱞᱟᱣ ᱵᱟᱲᱟᱜ ᱜᱮᱭᱟ ᱥᱮ ᱵᱟᱝ?
ᱫᱟᱭ ᱫᱚᱚᱱ ᱠᱚ ᱪᱟᱞᱟᱣ ᱵᱟᱲᱟ ᱦᱩᱭ ᱞᱮᱱᱟ ᱮᱠᱷᱚᱱ ᱫᱚ ᱵᱟᱝ ᱪᱟᱞᱟᱣ ᱦᱩᱭ ᱵᱟᱲᱟ ᱦᱩᱭ ᱠᱟᱱᱟ ᱮᱠᱷᱚᱱ ᱫᱚ ᱚᱱᱠᱟ ᱚᱲᱟᱜ ᱨᱮ ᱠᱷᱩᱵ ᱛᱟ ᱠᱚᱢ ᱛᱟᱦᱮᱸ ᱦᱩᱭᱩᱜᱼᱟ ᱚᱱᱠᱟ ᱦᱳᱥᱴᱮᱞ ᱥᱮᱫ ᱨᱮ ᱛᱟᱸ ᱦᱩᱭᱩᱜ ᱜᱮᱭᱟ ᱾
ᱦᱚ ᱜᱚᱢᱠᱮ ᱟᱹᱵᱤᱱ ᱫᱚ ᱵᱤᱫᱽᱫᱟᱹᱜᱟᱲ ᱫᱚ ᱚᱠᱟ ᱵᱤᱫᱽᱫᱟᱹᱜᱟᱲ ᱨᱮᱵᱤᱱ ᱚᱞᱚᱜ ᱠᱟᱱᱛᱮ?
ᱦᱮᱸ
ᱧᱩᱛᱩᱢ ᱠᱤ ᱱᱚᱣᱟ ᱨᱮ ᱞᱟᱹᱭ ᱜᱟᱱᱚᱜᱼᱟ?
ᱵᱟᱝ ᱜᱚᱝᱠᱮ ᱡᱟᱦᱟᱸᱨᱮ ᱰᱮᱨᱟ ᱠᱟᱛᱮ ᱢᱮᱱᱟᱜ ᱠᱟᱜ ᱵᱤᱱᱟ ᱱᱤᱛᱚᱜ ᱦᱳᱭᱥᱮ ᱛᱤᱜᱟᱲ ᱵᱤᱱ ᱢᱮᱛᱟᱜ ᱞᱤᱧᱟ ᱛᱚ ᱛᱟᱦᱞᱮ ᱦᱟᱜ ᱚᱠᱟ ᱵᱤᱫᱽᱫᱟᱹᱜᱟᱲ ᱨᱮ ᱢᱮᱱᱟᱜ ᱟᱠᱟᱜ ᱵᱤᱱᱟ ᱟᱵᱮᱱ ᱫᱚ?
ᱵᱟᱝ ᱱᱚᱣᱟ ᱢᱮᱫᱽᱱᱤᱯᱩᱨ ᱚᱱᱟ ᱥᱟᱭᱤᱴ᱾
ᱚᱸ ᱟᱪᱪᱷᱟ ᱾ ᱦᱚᱭ ᱜᱚᱝᱠᱮ ᱟᱹᱵᱤᱱ ᱢᱟᱱᱮ ᱚᱲᱟᱜ ᱠᱷᱚᱱᱟᱜ ᱜᱮᱵᱤᱱ ᱦᱤᱡᱩᱜ ᱥᱮᱱᱚᱜ ᱜᱮᱭᱟ ᱥᱮ ᱚᱱᱛᱮ ᱨᱮᱜᱮ ᱵᱤᱱ ᱰᱮᱨᱟ ᱧᱚᱜ ᱟᱠᱟᱱᱟ?
ᱚᱱᱛᱮ ᱨᱮᱞᱤᱧ ᱰᱮᱨᱟ ᱧᱚᱜ ᱟᱠᱟᱫᱟ ᱾
ᱚᱸ ᱦᱚᱭ ᱱᱟᱯᱟᱭ ᱜᱮ ᱾
ᱛᱟᱦᱞᱮ ᱜᱚᱝᱠᱮ ᱱᱚᱜ-ᱚ ᱱᱚᱝᱠᱟ ᱨᱚᱦᱚᱭ ᱵᱟᱲᱟ ᱫᱤᱱ ᱠᱚᱨᱮ ᱫᱚᱵᱤᱱ ᱪᱟᱞᱟᱣ ᱵᱟᱲᱟᱜ ᱜᱮᱭᱟ ᱥᱮ ᱵᱟᱝ ᱚᱲᱟᱜ ᱥᱮᱱ ᱫᱚ?
ᱦᱮᱸ ᱚᱲᱟᱜ ᱠᱚᱨᱮ ᱫᱩᱧ ᱪᱟᱲᱟᱣ ᱵᱟᱲᱟᱜ ᱜᱮᱭᱟ᱾
ᱩᱸ ᱦᱚᱭ ᱾
ᱛᱟᱯᱚᱨ ᱱᱚᱠᱟ ᱜᱚᱲᱚ ᱠᱚᱫᱚ ᱵᱤᱱ ᱤᱭᱟᱹ ᱨᱚᱦᱚᱭ ᱠᱚᱨᱮ ᱵᱤᱱ ᱤᱫᱤᱭᱟ ᱚᱱᱟ ᱟᱲᱮ ᱞᱟᱜ ᱠᱚᱦᱚᱸ ᱵᱤᱱ ᱪᱟᱞᱟᱣ ᱵᱟᱲᱟᱜ ᱜᱮᱭᱟ ᱡᱟᱹᱱᱤᱡ ᱵᱟᱝ ᱥᱮ?
ᱦᱮᱸ ᱾ ᱢᱟᱱᱮ ᱟᱵᱤᱱ ᱛᱚᱠᱷᱚᱱ ᱫᱚ ᱪᱮᱫ ᱠᱚᱵᱤᱱ ᱠᱟᱹᱢᱤ ᱠᱟᱡᱽ ᱵᱟᱲᱟᱭᱮᱫᱟ ᱥᱮ ᱪᱮᱫ ᱠᱚ ᱠᱟᱹᱢᱤ ᱠᱟᱡ ᱦᱩᱭᱩᱜ ᱠᱟᱱᱟ?
ᱦᱳᱭ ᱟᱞᱮ ᱥᱮᱱ ᱜᱚᱝᱠᱮ ᱵᱤᱱ ᱢᱮᱱ ᱞᱮᱠᱷᱟᱡ ᱫᱚ ᱦᱟᱸᱜ ᱱᱤᱛᱚᱜ ᱫᱚ ᱦᱟᱸᱜ ᱱᱚᱜ-ᱱᱚᱝᱠᱟ ᱜᱮ ᱦᱩᱲᱩ ᱠᱚ ᱴᱩᱠ ᱴᱟᱠ ᱨᱚᱦᱚᱭ ᱵᱟᱲᱟ ᱦᱩᱭᱩᱜ ᱠᱟᱱᱟ ᱟᱫᱚ ᱡᱟᱹᱥᱛᱤ ᱧᱚᱜ ᱞᱮᱠᱟ ᱫᱚ ᱵᱟᱝ ᱜᱮ ᱦᱳᱭ ᱥᱮ ᱾ ᱚᱱᱟ ᱡᱮᱢᱚᱱ ᱞᱤᱧ ᱢᱮᱱ ᱠᱮᱫᱟ ᱵᱟᱹᱭᱦᱟᱹᱲ ᱠᱚᱲᱮ ᱚᱱᱟ ᱠᱚᱨᱮ ᱫᱚ ᱫᱟᱜ ᱠᱟᱹᱴᱤᱡ ᱛᱟᱦᱮᱱ ᱜᱮᱭᱟ ᱛᱚ ᱦᱟᱸᱜ ᱟᱫᱚ ᱚᱱᱟ ᱠᱚᱨᱮ ᱫᱚ ᱞᱚᱥᱚᱫ ᱠᱚᱦᱚᱸ ᱜᱟᱱᱚᱜ-ᱟ ᱨᱚᱦᱚᱭ ᱠᱚᱦᱚᱸ᱾
ᱟᱫᱚ ᱦᱟᱸᱜ ᱵᱟᱹᱛ ᱠᱷᱮᱛ ᱠᱚᱨᱮ ᱫᱚ ᱦᱟᱸᱜ ᱚᱱᱟ ᱠᱚᱨᱮ ᱫᱚ ᱦᱟᱸᱜ ᱨᱚᱦᱚᱭ ᱠᱚ ᱵᱟᱝ ᱜᱟᱱᱚᱜ-ᱟ ᱟᱫᱚ ᱦᱟᱸᱜ ᱚᱱᱟ ᱫᱚ ᱜᱷᱩᱴᱩ ᱦᱤᱥᱟᱹᱵ ᱛᱮ ᱠᱟᱱᱟ ᱦᱳᱭ ᱥᱮ ᱾
ᱩᱸ ᱾
ᱟᱫᱚ ᱱᱚᱠᱟ ᱢᱮᱱ ᱞᱮᱠᱷᱟᱡ ᱜᱷᱩᱴᱩ ᱠᱚᱨᱮᱱᱟᱜ ᱫᱟᱜ ᱜᱮᱠᱚ ᱵᱳᱦᱮᱞ ᱠᱟᱛᱮᱜ ᱪᱟᱞᱟᱜ-ᱟ ᱚᱱᱟ ᱵᱟᱹᱭᱦᱟᱹᱲ ᱥᱮᱱ ᱾
ᱟᱫᱚ ᱦᱟᱸᱜ ᱵᱟᱹᱭᱦᱟᱹᱲ ᱫᱚ ᱠᱟᱹᱴᱤᱡ ᱥᱚᱴᱚᱜ ᱧᱚᱜ ᱜᱮᱭᱟ ᱛᱚ ᱥᱚᱢᱟᱱ ᱧᱚᱜ ᱟᱫᱚ ᱦᱟᱸᱜ ᱚᱱᱟ ᱠᱚᱨᱮ ᱫᱚ ᱫᱟᱜ ᱠᱚᱫᱚ ᱛᱟᱦᱮᱱ ᱜᱮᱭᱟ᱾
ᱦᱚᱸ ᱾ ᱟᱨ ᱛᱟᱦᱞᱮ ᱚᱱᱛᱮ ᱦᱟᱹᱠᱩ ᱠᱚ ᱪᱮᱜ ᱠᱟ ᱠᱚ ᱛᱩᱫᱩᱜ ᱜᱮᱭᱟ ᱟᱯᱮ ᱚᱱᱟ ᱥᱟᱭᱤᱴ?
ᱜᱚᱝᱠᱮ ᱦᱟᱹᱠᱩ ᱠᱚᱫᱚ ᱦᱟᱸᱜ ᱢᱮᱱ ᱞᱮᱠᱷᱟᱡ ᱫᱚ ᱡᱟᱹᱥᱛᱤ ᱧᱚᱜ ᱜᱮᱭᱟ ᱦᱟᱹᱠᱩ ᱠᱚᱫᱚ ᱦᱳᱭ ᱥᱮ ᱦᱟᱹᱠᱩ, ᱠᱟᱴᱠᱚᱢ, ᱜᱚᱸᱜᱷᱟ
ᱦᱮᱸ ᱾
ᱦᱮ ᱦᱮ ᱾ ᱟᱫᱚ ᱦᱟᱸᱜ ᱱᱚᱜ-ᱚ ᱱᱚᱝᱠᱟ ᱟᱞᱮ ᱫᱚ ᱦᱟᱸᱜ ᱱᱚᱜ-ᱚ ᱱᱚᱝᱠᱟ ᱴᱚᱨᱚᱰᱟᱝ ᱠᱚᱞᱮ ᱞᱮ ᱟᱰᱟ ᱠᱟᱜ-ᱟ ᱦᱳᱭ ᱥᱮ ᱾
ᱱᱚᱜ-ᱚ ᱱᱚᱝᱠᱟ ᱟᱹᱭᱩᱵ ᱵᱮᱲᱟ ᱞᱮ ᱫᱷᱤᱱᱟᱹᱝ ᱫᱷᱤᱱᱟᱹᱝ ᱞᱮ ᱪᱟᱞᱟᱜ-ᱟ ᱟᱨ ᱚᱱᱠᱟ ᱞᱮ ᱟᱰᱟ ᱦᱚᱴᱚ ᱠᱟᱜ-ᱟ ᱟᱨ ᱥᱮᱛᱟᱜ ᱵᱮᱲᱟ ᱫᱚᱞᱮ ᱟᱹᱜᱩᱭᱟ ᱾
ᱦᱚᱸ ᱾
ᱟᱫᱚ ᱦᱟᱸᱜ ᱚᱱᱠᱟ ᱢᱮᱱ ᱞᱮᱠᱷᱟᱡ ᱫᱚ ᱚᱱᱠᱟ ᱠᱚ ᱡᱷᱟᱹᱞᱤᱜ-ᱟ ᱢᱟᱱᱮ ᱢᱤᱫ ᱧᱤᱫᱟᱹ ᱨᱮ ᱟᱨ ᱢᱤᱜ ᱤᱭᱟᱹ ᱢᱤᱜ ᱴᱚᱨᱚᱰᱟᱝ ᱾ ᱦᱳᱭ ᱾